ᱦᱮ᱾ ᱦᱮᱞᱳ ᱤᱧᱟᱹᱜ ᱨᱚᱲ ᱟᱸᱡᱚᱢᱚᱜ ᱠᱟᱱᱟ? ᱦᱮᱸ ᱤᱧᱟᱹᱜ ᱨᱚᱲ ᱴᱷᱤᱠ ᱴᱷᱟᱠ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱛᱷᱮᱱᱟ ᱞᱟᱹᱭ ᱵᱮᱱ ᱦᱮᱞᱳ᱾
ᱟᱪᱪᱷᱟ ᱛᱟᱦᱚᱞᱮ ᱦᱮᱸ ᱞᱟᱹᱭ ᱫᱟᱞᱤᱧ ᱪᱮᱞᱠᱟ ᱢᱮᱱᱟᱜ ᱵᱤᱱᱟ ᱛᱟᱦᱚᱞᱮ?
ᱦᱮᱸ ᱱᱟᱯᱟᱭ ᱜᱮ ᱦᱮᱱᱟᱜ ᱞᱤᱧᱟ ᱟᱯᱮ ᱪᱮᱫ ᱞᱮᱠᱟ ᱦᱮᱱᱟᱜ ᱯᱮᱭᱟ?
ᱦᱮᱸ ᱟᱞᱤᱧ ᱦᱚᱸ ᱱᱤᱛᱚᱜ ᱫᱚ ᱱᱟᱯᱟᱭ ᱜᱮ ᱢᱮᱱᱟᱜ ᱞᱤᱧᱟ ᱛᱟᱦᱚᱞᱮ ᱟᱵᱤᱱ ᱨᱮᱱ ᱚᱲᱟᱜ ᱦᱚᱲ ᱠᱚ ᱪᱮᱞᱠᱟ ᱢᱮᱱᱟᱜ ᱠᱚᱣᱟ?
ᱦᱮᱸ ᱚᱲᱟᱜ ᱨᱮᱱ ᱦᱚᱲ ᱡᱚᱛᱚ ᱜᱮ ᱱᱟᱯᱟᱭ ᱜᱮ ᱟᱵᱮᱱ ᱨᱮᱱ ᱱᱟᱯᱟᱭ ᱜᱮᱛᱚ?
ᱦᱮᱸ ᱟᱞᱤᱧ ᱨᱮᱱ ᱚᱲᱟᱜ ᱦᱚᱲ ᱦᱚᱸ ᱱᱤᱛᱚᱜ ᱫᱚ ᱱᱟᱯᱟᱭ ᱜᱮᱭᱟ ᱠᱚ ᱪᱟᱸᱫᱳ ᱵᱚᱸᱜᱟ ᱟᱥᱤᱨᱵᱟᱫᱼᱼ ᱛᱮ ᱟᱫᱚ ᱱᱤᱛᱚᱜ ᱢᱟ ᱪᱟᱥ ᱠᱟᱹᱢᱤ ᱫᱤᱱ ᱠᱟᱱᱟ ᱟᱫᱚ ᱪᱟᱥ ᱠᱟᱹᱢᱤ ᱠᱚ ᱪᱮᱜᱠᱟ ᱟᱯᱮ ᱮᱛᱚᱦᱚᱵ ᱠᱟᱜᱼᱟ ᱥᱮ ᱵᱟᱝᱼᱟ?
ᱮᱛᱚᱦᱚᱵ ᱫᱚᱞᱮ ᱮᱛᱚᱦᱚᱵ ᱟᱠᱟᱜᱼᱟ ᱟᱫᱚ ᱚᱱᱮ ᱚᱱᱠᱟ ᱵᱮᱥ ᱴᱷᱤᱠ ᱛᱮ ᱵᱟᱧ ᱧᱟᱢᱫᱟ ᱥᱮ᱾ ᱚᱱᱮ ᱚᱱᱟ ᱠᱷᱟᱹᱛᱤᱨ ᱛᱷᱚᱲᱟ ᱰᱷᱤᱞᱟᱹᱜ ᱠᱟᱱᱟ ᱟᱨᱠᱤ᱾ ᱟᱨ ᱪᱟᱥ ᱵᱟᱥ ᱫᱚ ᱮᱱᱦᱚᱸ ᱠᱷᱟᱱ ᱛᱚ ᱫᱟᱜ ᱪᱷᱟᱲᱟ ᱫᱚ ᱵᱟᱝ ᱦᱩᱭᱩᱜᱼᱟ ᱥᱮ᱾
ᱦᱳᱭ ᱦᱳᱭ ᱦᱮᱸ ᱮᱠᱫᱚᱢ ᱪᱟᱥ ᱵᱟᱥ ᱫᱚ ᱫᱟᱜ ᱪᱷᱟᱲᱟ ᱵᱟᱝ ᱦᱩᱭᱩᱜᱼᱟ᱾ ᱟᱫᱚ ᱫᱟᱜ ᱡᱟᱹᱲᱤ ᱵᱟᱝ ᱦᱩᱭ ᱞᱮᱱ ᱠᱷᱟᱱ ᱪᱟᱥ ᱵᱟᱥ ᱦᱚᱸ ᱚᱱᱠᱟ ᱞᱮᱠᱟ ᱵᱟᱝ ᱦᱳᱭᱳᱜᱼᱟ᱾
ᱦᱳᱭ ᱦᱳᱭ ᱮᱱᱠᱷᱟᱱ ᱟᱯᱮ ᱫᱚᱯᱮ ᱪᱟᱥᱮᱜ ᱟᱥᱮ ᱵᱟᱝᱼᱟ?
ᱟᱯᱮ ᱥᱮ ᱫᱚ ᱪᱮᱫ᱾ ᱦᱮᱸ ᱟᱞᱮ ᱦᱚᱸ ᱪᱟᱥ ᱠᱟᱹᱢᱤ ᱫᱚ ᱚᱱᱠᱟ ᱡᱟᱦᱟᱸ ᱵᱟᱹᱭᱦᱟᱹᱲ ᱠᱷᱮᱛ ᱚᱱᱟ ᱫᱚ ᱚᱱᱠᱟ᱾ ᱫᱟᱜ ᱟᱠᱟᱱᱟ ᱞᱚᱥᱚᱫ ᱟᱠᱟᱜ ᱟᱞᱮ ᱟᱫᱚ ᱚᱱᱟ ᱠᱚᱫᱚ ᱨᱚᱦᱚᱭ ᱠᱟᱹᱢᱤ ᱞᱮ ᱮᱛᱚᱦᱚᱵ ᱟᱠᱟᱜᱼᱟ᱾
ᱟᱪᱪᱷᱟ ᱟᱪᱪᱷᱟ ᱛᱟᱦᱚᱞᱮ ᱢᱟ ᱱᱟᱯᱟᱭ ᱜᱮ ᱟᱯᱮ ᱢᱟᱯᱮ ᱞᱟᱦᱟ ᱟᱠᱟᱱᱟ ᱟᱫᱚ᱾
ᱦᱮᱸᱻ ᱟᱫᱚ ᱟᱞᱮ ᱥᱮᱫ ᱦᱚᱸ ᱫᱚᱢᱮ ᱵᱷᱟᱹᱜᱤ ᱫᱚ ᱫᱟᱜ ᱡᱟᱹᱲᱤ ᱫᱚ ᱵᱟᱝ ᱦᱩᱭ ᱠᱟᱱᱟ᱾ ᱢᱟᱲᱟᱝ ᱧᱚᱜ ᱛᱮ ᱫᱟᱜ ᱡᱟᱹᱲᱤ ᱞᱮᱫ ᱛᱟᱦᱮᱸᱼᱟᱭ ᱟᱫᱚ ᱚᱱᱟ ᱜᱮ᱾ ᱦᱮᱸ ᱵᱟᱹᱭᱦᱟᱹᱲ ᱨᱮᱫᱚ ᱠᱟᱹᱴᱤᱡ ᱫᱟᱜ ᱢᱮᱱᱟᱜ ᱜᱮᱭᱟ ᱟᱨ ᱜᱷᱩᱴᱩ ᱠᱚᱫᱚ ᱟᱹᱣᱨᱤ ᱫᱟᱜᱚᱜᱼᱟ ᱟᱞᱮ ᱥᱮᱫ ᱫᱚ᱾
ᱟᱪᱪᱷᱟ
ᱛᱟᱦᱚᱞᱮ ᱟᱯᱮ ᱥᱮᱫ ᱫᱚ ᱪᱟᱥ ᱵᱟᱥ ᱫᱚ ᱦᱮᱸ᱾ ᱮ ᱞᱟᱹᱭ ᱫᱟᱹᱧ ᱪᱟᱥ ᱵᱟᱥ ᱟᱫᱚ ᱟᱯᱮ ᱥᱮᱜ ᱫᱚ ᱚᱱᱠᱟ ᱛᱤᱱ ᱫᱷᱟᱣ ᱯᱮ ᱠᱚᱨᱟᱣ ᱜᱮᱭᱟ ᱪᱟᱥ ᱵᱟᱥ
ᱪᱟᱥ ᱵᱟᱥ ᱫᱚ ᱟᱞᱮ ᱫᱚ ᱢᱤᱫ ᱪᱷᱚᱴᱜᱮ ᱪᱷᱚ ᱢᱟᱥ ᱜᱮ ᱥᱤᱡᱤᱱ ᱨᱮ ᱦᱮᱸ ᱥᱮ ᱵᱟᱝ ᱟᱫᱚ ᱚᱱᱮ ᱚᱱᱠᱟ ᱫᱟᱜ ᱠᱚ ᱵᱟᱝ ᱛᱟᱦᱮᱱ ᱠᱟᱱ ᱨᱮᱦᱚᱸ ᱵᱟᱨᱚ ᱢᱟᱥ ᱛᱮ ᱪᱟᱥ ᱫᱚ ᱵᱟᱝ ᱜᱟᱱᱚᱜᱼᱟ ᱥᱮ ᱾ ᱟᱫᱚ ᱚᱱᱮ ᱚᱱᱠᱟ ᱥᱮ ᱢᱤᱫ ᱪᱷᱚᱴ ᱞᱮ ᱪᱟᱥᱟ ᱮᱱᱠᱷᱟᱱ ᱫᱚ ᱚᱱᱟ ᱨᱮᱜᱮ ᱥᱩᱫᱼᱼ ᱴᱮ ᱦᱩᱭᱩᱜᱼᱟ ᱡᱚᱢ ᱧᱩ ᱚᱱᱟ ᱨᱮᱜᱮ ᱦᱮᱸᱥᱮ
ᱟᱪᱪᱷᱟ ᱛᱟᱦᱚᱞᱮ ᱟᱯᱮ ᱥᱮᱫ ᱫᱚ ᱚᱱᱠᱟ ᱢᱮᱫᱷᱟᱣ ᱜᱮ ᱪᱟᱥ ᱵᱟᱥ ᱫᱚ ᱦᱩᱭᱩᱜᱼᱟ ᱾
ᱦᱳᱭ ᱦᱳᱭ ᱟᱯᱮ ᱥᱮᱫ ᱫᱚ ᱪᱮ ᱵᱟᱨᱚ ᱢᱟᱥ ᱪᱟᱥ ᱦᱩᱭᱩᱜᱼᱟ
ᱵᱟᱨᱚ ᱢᱟᱥ ᱫᱚ ᱵᱟᱝ ᱦᱩᱭᱩᱜᱼᱟ ᱟᱞᱮ ᱥᱮᱫ ᱫᱚ ᱚᱱᱠᱟ ᱮᱸ ᱵᱟᱨ ᱫᱷᱟᱣᱞᱮ ᱪᱟᱥ ᱜᱮᱭᱟ ᱾ ᱟᱫᱚ ᱚᱱᱠᱟ ᱱᱚᱣᱟᱴᱟᱜ ᱜᱮ ᱡᱟᱦᱟᱸ ᱱᱮᱛᱟᱨᱟᱜ ᱟᱥᱟᱲ ᱵᱚᱸᱜᱟ ᱨᱮᱱᱟᱜ ᱜᱮ ᱵᱷᱟᱜᱮ ᱫᱚ ᱦᱩᱭᱩᱜᱼᱟ ᱾ ᱚᱝᱠᱟ ᱡᱩᱫᱤ ᱥᱮᱨᱢᱟ ᱫᱟᱜ ᱡᱟᱹᱲᱤ ᱦᱩᱭᱩᱜᱼᱟ ᱟᱨ ᱦᱩᱭᱩᱜ ᱠᱟᱱᱟ ᱡᱟᱦᱟᱸ ᱫᱷᱚᱨᱚᱱ ᱦᱩᱲᱩ ᱚᱱᱟᱼᱼ ᱟᱫᱚ ᱪᱟᱥ ᱫᱚᱞᱮ ᱪᱟᱥᱟ ᱚᱱᱠᱟ ᱵᱟᱹᱭᱦᱟᱹᱲ ᱠᱷᱮᱛ ᱚᱱᱟᱼᱼ ᱡᱟᱹᱥᱛᱤ ᱠᱷᱮᱛ ᱫᱚ ᱵᱟᱹᱱᱩᱜ ᱠᱟ ᱵᱟᱹᱭᱦᱟᱹᱲ ᱫᱚ ᱟᱫᱚ ᱚᱱᱟ ᱠᱚᱨᱮᱜ ᱜᱮ ᱡᱚᱫᱤ ᱚᱝᱠᱟ ᱫᱟᱜ ᱠᱚ ᱛᱟᱦᱮᱱᱟ ᱡᱷᱟᱨᱱᱟᱜ ᱜᱮᱭᱟ ᱛᱟᱦᱚᱞᱮ ᱮ ᱦᱩᱭᱩᱜᱼᱟ ᱚᱱᱟ ᱦᱚᱸ ᱠᱟᱹᱴᱤᱡᱼᱼ
ᱟᱪᱪᱷᱟ ᱟᱪᱪᱷᱟ, ᱵᱩᱡᱽ ᱟᱭᱤᱧ ᱾
ᱦᱳᱭ ᱾
ᱦᱳᱭ ᱟᱯᱮ ᱥᱮᱫ ᱫᱚ ᱛᱟᱦᱚᱞᱮ ᱮᱱᱠᱷᱟᱱ ᱫᱚ ᱵᱤᱨ ᱵᱩᱨᱩ ᱠᱚᱫᱚ ᱦᱮᱱᱟᱜ ᱟᱠᱟᱜ-ᱟ ᱥᱮ ᱵᱟᱝ-ᱟ?
ᱦᱮᱸ ᱟᱞᱮ ᱥᱮᱫ ᱫᱚ ᱵᱤᱨ ᱵᱩᱨᱩ ᱫᱚ ᱢᱮᱱᱟᱜ ᱜᱮᱭᱟ ᱾ ᱟᱞᱮ ᱫᱚ ᱵᱤᱨ ᱫᱤᱥᱚᱢ ᱜᱮ ᱠᱟᱱᱟ ᱢᱟᱱᱮ ᱚᱱᱠᱟ ᱵᱤᱨ ᱠᱚᱛᱮ ᱜᱮ ᱯᱮᱨᱮᱡ ᱠᱟᱱᱟ, ᱵᱤᱨ ᱵᱩᱨᱩ ᱛᱮᱜᱮ ᱾
ᱟᱪᱪᱷᱟ, ᱪᱮᱜ ᱪᱮᱜ ᱵᱤᱨ ᱠᱚ ᱦᱮᱱᱟᱜ ᱠᱟᱜ ᱛᱮ ᱱᱚᱝᱠᱟ ᱦᱩᱭ ᱮᱱᱟ ᱥᱮ ᱡᱮᱭᱥᱮ ᱢᱩᱨᱩᱫ ᱦᱮᱸ ᱥᱮ ᱥᱟᱨᱡᱚᱢ ᱾
ᱦᱮᱸ ᱟᱞᱮᱥᱮᱫ ᱫᱚ ᱚᱱᱠᱟ ᱫᱚ ᱮ ᱵᱤᱨ ᱵᱩᱨᱩ ᱫᱚ ᱟᱰᱤᱜᱟᱱ ᱫᱟᱨᱮ ᱠᱚ ᱢᱮᱥᱟ ᱠᱟᱛᱮ ᱜᱮ ᱢᱮᱱᱟᱜ ᱟᱠᱟᱜ-ᱟ, ᱡᱮᱢᱚᱱ ᱥᱟᱨᱡᱚᱢ ᱫᱟᱨᱮ ᱢᱟᱛᱠᱚᱢ ᱫᱟᱨᱮ ᱮᱜ
ᱛᱟᱯᱚᱬᱮ ᱡᱟᱦᱟᱸ ᱞᱮᱠᱟ ᱟᱢᱮᱢ ᱞᱮᱭ ᱠᱮᱜ-ᱟ ᱡᱮ ᱢᱩᱨᱩᱫ ᱠᱚ, ᱛᱟᱯᱚᱨᱮ ᱛᱤᱨᱤᱞ ᱫᱟᱨᱮ ᱠᱚ ᱛᱤᱨᱤᱞ ᱛᱟᱨᱚᱵ
ᱵᱷᱩᱸᱰᱨᱩ ᱫᱟᱨᱮ ᱠᱚ ᱱᱚᱝᱠᱟᱱᱟᱜ ᱟᱭᱢᱟ ᱞᱮᱠᱟᱱᱟᱜ ᱫᱟᱨᱮ ᱠᱚᱜᱮ ᱢᱮᱱᱟᱜ-ᱟ ᱾ ᱵᱤᱨ ᱨᱮ ᱟᱫᱚ ᱚᱱᱟ ᱦᱚᱸ ᱡᱟᱹᱥᱛᱤ ᱠᱟᱭ ᱛᱤ ᱫᱚ ᱡᱟᱦᱟᱸ ᱫᱚ ᱥᱟᱨᱡᱚᱢ ᱫᱟᱨᱮ ᱜᱮ ᱢᱮᱱᱟᱜ ᱟᱠᱟᱜ-ᱟ ᱚᱱᱠᱟ ᱢᱟᱨᱟᱝ ᱢᱟᱨᱟᱝ ᱟᱜ ᱾
ᱟᱪᱪᱷᱟ ᱾ ᱟᱪᱪᱷᱟ ᱟᱫᱚ ᱛᱟᱦᱚᱞᱮ ᱟᱯᱮ ᱫᱚ ᱢᱩᱨᱩᱜ ᱢᱩᱨᱩᱜ ᱫᱟᱨᱮ ᱫᱚ ᱵᱟᱹᱪᱩᱜ ᱠᱟᱜ ᱛᱮ ᱥᱮ?
ᱪᱮᱜ ᱫᱟᱨᱮ?
ᱢᱩᱨᱩᱜ ᱫᱟᱨᱮ?
ᱦᱮᱸ ᱢᱩᱨᱩᱫ ᱫᱟᱨᱮ ᱫᱚ ᱢᱮᱱᱟᱜ ᱟᱠᱟᱜ-ᱟ ᱢᱮᱱᱠᱷᱟᱱ ᱚᱱᱟ ᱫᱚ ᱵᱤᱨ ᱵᱷᱤᱛᱨᱤ ᱠᱚᱨᱮ ᱫᱚ ᱚᱱᱠᱟ ᱫᱚ ᱵᱟᱹᱱᱩᱜ ᱟᱠᱟᱜ-ᱟ ᱾ ᱚᱱᱠᱟ ᱡᱟᱦᱟᱸ ᱮ ᱯᱷᱟᱸᱠᱟ ᱜᱮᱭᱟ ᱢᱟᱴᱷ ᱠᱚᱨᱮ ᱢᱮᱱᱟᱜ ᱟᱠᱟᱜ-ᱟ ᱡᱟᱹᱥᱛᱤ ᱠᱟᱭᱛᱮ ᱢᱩᱨᱩᱫ ᱫᱟᱨᱮ ᱛᱟᱨᱯᱚᱨᱮ ᱠᱷᱤᱡᱩᱨ ᱫᱟᱨᱮ ᱛᱟᱞᱮ ᱫᱟᱨᱮ ᱱᱚᱣᱟ ᱠᱚᱫᱚ ᱚᱱᱠᱟ ᱯᱷᱟᱸᱠᱟ ᱨᱮ ᱢᱮᱱᱟᱜ ᱟᱠᱟᱜ-ᱟ, ᱡᱟᱦᱟᱸ ᱠᱚᱨᱮ ᱚᱱᱟ ᱪᱟᱥ ᱵᱟᱹᱫ ᱚᱱᱟ ᱫᱷᱟᱨᱮ ᱠᱚᱨᱮ ᱟᱲᱮ
ᱟᱪᱪᱷᱟ ᱟᱪᱪᱷᱟ ᱟᱪᱪᱷᱟ ᱾
ᱛᱟᱦᱚᱞᱮ ᱟᱯᱮᱥᱮᱫ ᱫᱚ ᱚᱱᱠᱟ ᱵᱤᱨ ᱢᱮᱱᱟᱜ ᱟᱥᱮ ᱵᱟᱝᱟ?
ᱵᱤᱨ ᱫᱚ ᱟᱞᱮᱥᱮᱫ ᱫᱚ ᱵᱤᱨ ᱦᱚ ᱵᱤᱨ ᱫᱚ ᱦᱮᱱᱟᱜ ᱟᱠᱟᱜ-ᱟ ᱛᱚ ᱻ ᱮᱱᱠᱷᱟᱱ ᱱᱚᱝᱠᱟ ᱡᱟ ᱠᱚ ᱫᱟᱨᱮ ᱦᱮᱸ ᱥᱮ ᱵᱟᱝ, ᱱᱚᱨᱢᱟᱞ ᱫᱟᱨᱮ ᱠᱚ ᱡᱟ ᱠᱚ ᱦᱮᱱᱟᱜ ᱠᱟᱜ-ᱟ ᱵᱟᱝ ᱚᱱᱟ ᱠᱚᱛᱮ ᱜᱮ ᱯᱮᱨᱮᱜ ᱜᱮᱭᱟ ᱾ ᱦᱮᱸᱥᱮ ᱱᱚᱝᱠᱟ ᱢᱩᱨᱩᱫ ᱫᱟᱨᱮ ᱦᱚᱸ ᱠᱷᱩᱵ ᱵᱮᱥᱤᱴᱟ ᱫᱚ ᱵᱟᱹᱪᱩᱜ ᱠᱟᱜ-ᱟ ᱟᱨ ᱥᱟᱨᱡᱚᱢ ᱫᱟᱨᱮ ᱢᱟ ᱵᱟᱹᱪᱩᱜ ᱠᱟᱜ ᱜᱮ ᱚᱱᱟ ᱠᱚ ᱾ ᱦᱮᱸ ᱥᱮ ᱾
ᱟᱪᱪᱷᱟ ᱾
ᱦᱳᱭ ᱾
ᱦᱮᱸ ᱚᱱᱠᱟ ᱜᱮ, ᱟᱫᱚ ᱛᱟᱦᱞᱮ ᱟᱯᱮ ᱥᱮᱫ ᱫᱚ ᱚᱱᱠᱟ ᱥᱮᱬᱟ ᱡᱟᱦᱟᱸ ᱥᱟᱨᱡᱚᱢ ᱵᱤᱨ ᱚᱱᱠᱟᱱᱟᱜ ᱵᱤᱨ ᱫᱚ ᱵᱟᱹᱱᱩᱜ ᱠᱟᱜ-ᱟ?
ᱵᱟ ᱵᱟ ᱵᱟᱹᱪᱩᱜ ᱠᱟᱜ-ᱟ ᱚᱱᱠᱟᱱᱟᱜ ᱵᱤᱨ ᱫᱚ ᱾
ᱚᱻ ᱛᱟᱦᱞᱮ ᱱᱚᱸᱜ-ᱚᱭ ᱡᱟᱦᱟᱸ ᱚᱱᱮ ᱯᱚᱨᱚᱵᱽ ᱠᱚᱨᱮ ᱮᱜ ᱡᱮᱢᱚᱱ ᱵᱟᱦᱟ ᱥᱚᱦᱚᱨᱟᱭ ᱫᱚ ᱵᱟᱝᱟ ᱡᱷᱚᱛᱚ ᱠᱷᱚᱱᱟᱜ ᱢᱟᱨᱟᱝ ᱚᱱᱟ ᱯᱚᱨᱚᱵᱽ ᱠᱚ ᱡᱟᱦᱟᱸ ᱠᱚᱨᱮᱜ ᱟᱵᱚ ᱵᱚᱱ
ᱦᱟᱛᱟᱣ ᱦᱩᱭᱩᱜ-ᱟ ᱧᱮᱞ ᱦᱩᱭᱩᱜ-ᱟ ᱧᱟᱢᱚᱜ ᱠᱟᱱᱟ ᱦᱮᱸᱥᱮ ᱵᱟᱝ ᱾
ᱦᱳᱭ ᱦᱳᱭ ᱚᱱᱟ ᱯᱤᱴᱷᱟᱹ ᱞᱟᱴᱷᱟ ᱞᱟᱹᱜᱤᱫ ᱛᱮ ᱛᱟᱦᱞᱮ ᱩᱱᱫᱚ ᱠᱤᱨᱤᱧ ᱟᱯᱮ ᱥᱮ ᱚᱱᱠᱟ ᱢᱟᱱᱮ ᱥᱟᱺᱜᱤᱧ ᱵᱤᱨ ᱯᱮ ᱪᱟᱞᱟᱜ-ᱟ?
ᱛᱚᱠᱷᱚᱱ ᱛᱚ ᱩᱸᱻ ᱢᱟᱱᱮ ᱯᱟᱸᱡᱟ ᱞᱮ ᱪᱟᱞᱟᱜ ᱜᱮᱭᱟ ᱾ ᱟᱫᱚ ᱧᱟᱢ ᱠᱷᱟᱱ ᱫᱚ ᱦᱟᱸᱜ ᱴᱷᱤᱠ ᱜᱮᱭᱟ ᱟᱨ ᱫᱚ ᱡᱟᱦᱟᱸᱭ ᱠᱚᱞᱮ ᱢᱮᱛᱟ ᱠᱚᱣᱟ ᱡᱟᱦᱟᱸᱭ ᱠᱚ ᱟᱨᱠᱤ ᱡᱟᱦᱟᱸ ᱠᱚ ᱵᱟᱰᱟᱭᱟ ᱟᱨᱠᱮ ᱡᱟᱭᱥᱮ ᱦᱮᱸᱥᱮ ᱵᱟᱝ?
ᱦᱳᱭ ᱟᱨ ᱵᱟᱠᱷᱟᱱ ᱚᱱᱠᱟ ᱯᱮᱲᱟ ᱠᱚ ᱡᱩᱫᱤ ᱢᱮᱱᱟᱜ ᱠᱚᱣᱟ ᱵᱟᱝ?
ᱨᱟᱱ ᱠᱚ ᱞᱟᱜᱟᱣ ᱦᱳᱭᱳᱜᱼᱟ᱾
ᱟᱪᱪᱷᱟ ᱦᱮᱸ ᱟᱞᱮᱫᱚ ᱚᱱᱠᱟ ᱥᱟᱨᱡᱚᱢ ᱥᱟᱠᱟᱢ ᱚᱱᱠᱟᱼᱼ ᱫᱟᱹᱛᱟᱹᱱᱤ ᱠᱚᱫᱚ ᱵᱟᱞᱮ ᱚᱵᱷᱟᱵᱚᱜ ᱜᱤᱭᱟ ᱟᱫᱚ ᱵᱤᱨ ᱠᱚ ᱥᱳᱨ ᱜᱤᱭᱟ ᱚᱲᱟᱜ ᱠᱷᱚᱱᱟᱜ ᱜᱮ᱾ ᱚᱲᱟᱜ ᱠᱷᱚᱱᱟᱜ ᱩᱸᱰᱩᱠ ᱞᱮᱱᱠᱷᱟᱱ ᱜᱮ ᱚᱱᱠᱟ ᱠᱩᱰᱟᱹᱢ ᱥᱮᱫ ᱠᱷᱚᱱᱟᱜ ᱜᱮ ᱚᱱᱠᱟ ᱵᱤᱨ ᱠᱚᱼᱼ ᱮᱛᱚᱦᱚᱵ ᱠᱟᱱᱟ ᱚᱱᱛᱮ ᱠᱷᱚᱱᱟᱜ ᱜᱮ᱾
ᱟᱪᱪᱷᱟ ᱟᱪᱷᱟ᱾ ᱟᱯᱮᱥ ᱟᱯᱮᱥᱮᱫ ᱫᱚ ᱢᱟᱱᱮ ᱚᱠᱟ ᱱᱟᱜᱟ ᱟᱯᱮ ᱫᱚ?
ᱪᱮᱜ ᱞᱮᱠᱟ?
ᱚᱠᱟ ᱱᱟᱜᱟ ᱠᱷᱚᱡ ᱯᱮ ᱞᱮᱭᱟ ᱢᱟᱱᱮ ᱚᱠᱟ ᱱᱟᱜᱷᱟ ᱥᱮᱡ ᱟᱯᱮ ᱫᱚ ᱦᱮᱱᱟᱜ ᱯᱮᱛᱮ ᱟᱨᱠᱤ᱾
ᱟᱞᱮ ᱫᱚ ᱚᱠᱟ ᱱᱟᱠᱷᱟ ᱞᱟᱹᱭ ᱞᱮᱠᱷᱟᱱ ᱫᱚ ᱚᱱᱠᱟ ᱛᱮᱫᱚ ᱵᱟᱹᱧ ᱞᱟᱹᱭ ᱫᱟᱲᱮᱭᱟᱢ ᱠᱟᱱᱟ ᱢᱮᱱᱠᱷᱟᱱ ᱟᱞᱮ ᱥᱮᱫ ᱫᱚᱼᱼ ᱮᱸ ᱪᱮᱫ ᱞᱮᱠᱟᱧ ᱞᱟᱹᱭ ᱟᱢᱟ ᱵᱤᱨ ᱵᱩᱨᱩ ᱛᱮᱜᱮ ᱮᱥᱮᱫ ᱠᱟᱱᱟ ᱡᱟᱹᱥᱛᱤ ᱠᱟᱭᱛᱮᱼᱼ ᱢᱟᱱᱮ ᱟᱞᱮ ᱫᱚ ᱚᱱᱠᱟ ᱵᱤᱞᱟᱹᱛ ᱫᱚ ᱵᱟᱝᱞᱮ ᱯᱟᱲᱟᱜᱼᱟ ᱵᱤᱨ ᱫᱤᱥᱚᱢ ᱜᱮ ᱠᱟᱱ ᱛᱟᱞᱮᱭᱟ ᱦᱟᱸᱜ ᱠᱷᱟᱱ᱾
ᱟᱪᱪᱷᱟ ᱢᱟᱱᱮ ᱟᱯᱮ ᱫᱚ ᱛᱷᱚᱲᱟ ᱥᱟᱵ ᱠᱟᱜᱢᱮ ᱪᱮᱛᱟᱱ ᱥᱮᱜ ᱜᱮ ᱦᱮᱱᱟᱜ ᱯᱮᱭᱟ ᱟᱯᱮ ᱫᱚ᱾
ᱦᱳᱭ, ᱦᱳᱭ, ᱦᱳᱭ ᱦᱮᱸ ᱛᱟᱦᱞᱮ ᱟᱯᱮᱥᱮᱫ ᱫᱚ ᱚᱱᱠᱟ ᱪᱮᱜ ᱪᱮᱜ ᱯᱚᱨᱚᱵᱽ ᱠᱚ ᱦᱩᱭᱩᱜ ᱜᱮᱭᱟ ᱟᱵᱚᱣᱟᱜ ᱥᱟᱶᱛᱟ ᱨᱮᱱᱟᱜ?
ᱯᱚᱨᱚᱵᱽ ᱠᱚᱫᱚ ᱡᱷᱚᱛᱚ ᱜᱮ ᱦᱳᱭᱳᱜ ᱜᱮᱭᱟ ᱟᱫᱚ ᱚᱱᱮ ᱚᱱᱠᱟ ᱱᱮᱛᱟᱨᱼᱼ ᱯᱚᱨᱚᱵᱽ ᱫᱚ ᱟᱨ ᱥᱮᱭ ᱯᱚᱨᱚᱵᱽ ᱛᱚ ᱵᱟᱝ ᱦᱩᱭᱩᱜ ᱠᱟᱱᱟ ᱞᱟᱦᱟᱛᱮᱱᱟᱜ ᱠᱚᱡᱮ ᱱᱤᱭᱚᱢ ᱠᱟᱹᱱᱩᱱ ᱨᱮ ᱯᱚᱨᱚᱵᱽ ᱦᱩᱭᱩᱜ ᱛᱟᱦᱮᱱᱟᱼᱼ ᱱᱮᱛᱟᱨ ᱫᱚ ᱟᱨ ᱚᱱᱠᱟ ᱫᱚ ᱵᱟᱝ ᱦᱩᱭᱩᱜ ᱠᱟᱱᱟ ᱦᱮᱸ ᱥᱮ ᱵᱟᱝ? ᱱᱮᱛᱟᱨ ᱫᱚ ᱠᱚᱲᱟ ᱠᱩᱲᱤ ᱠᱩ ᱵᱤᱥᱤᱭᱩ ᱠᱟᱱᱟ ᱠᱚᱲᱟ ᱠᱩᱲᱤ ᱦᱚᱸ ᱢᱟᱱᱮ ᱢᱟᱱᱮᱼᱼ ᱮᱴᱟᱜ ᱜᱮᱠᱚ ᱤᱭᱟᱹᱭᱫᱟ ᱩᱱᱠᱩ ᱢᱟ ᱟᱵᱚ ᱥᱚᱢᱟᱡᱽ ᱨᱮᱱᱟᱜ ᱠᱳᱱᱳᱼᱼ ᱤᱭᱟᱹ ᱜᱤ ᱵᱟᱝ ᱵᱤᱪᱤᱛ ᱛᱟᱠᱚᱣᱟ ᱦᱮᱸ ᱥᱮ ᱵᱟᱝ? ᱡᱟᱨ ᱡᱮᱢᱚᱱ ᱦᱮᱸᱥᱮ ᱵᱟᱝ?
ᱦᱩᱸ ᱦᱳᱭ ᱦᱳᱭ ᱟᱫᱚ ᱯᱟᱹᱦᱤᱞ ᱡᱟᱦᱟᱸ ᱞᱮᱠᱟ ᱯᱚᱨᱚᱵᱽ ᱠᱚ ᱦᱳᱭᱳᱜ ᱛᱟᱦᱮᱸᱫ ᱚᱱᱠᱟ ᱞᱮᱠᱟ ᱫᱚ ᱵᱟᱝ ᱦᱳᱭᱳᱜᱼᱼ ᱠᱟᱱᱟ ᱱᱮᱛᱟᱨ ᱫᱚ ᱮ ᱯᱚᱨᱚᱵᱽ ᱠᱮ ᱦᱩᱭᱩᱜ ᱠᱟᱱᱟ ᱡᱟᱦᱟᱸᱼᱼ ᱯᱚᱨᱚᱵᱽ ᱠᱚ ᱧᱩᱛᱩᱢ ᱛᱮ ᱡᱟᱦᱟᱸ ᱠᱚᱨᱮ ᱯᱟᱛᱟ ᱠᱚ ᱦᱩᱭᱩᱜ ᱠᱟᱱᱟ ᱯᱟᱛᱟ ᱮᱱᱮᱡ ᱠᱚ ᱚᱱᱠᱟᱱᱟᱜ ᱡᱟᱭᱜᱟ ᱨᱮᱼᱼ ᱱᱮᱛᱟᱨ ᱢᱟ ᱧᱮᱞᱚᱜ ᱠᱟᱱᱟ ᱡᱟᱹᱥᱛᱤ ᱠᱟᱭᱛᱮ ᱚᱨᱜᱮᱥᱴᱟᱨ ᱠᱚ ᱦᱩᱭᱩᱜ ᱠᱟᱱᱟ ᱚᱱᱠᱟᱱᱟᱜ ᱢᱟᱱᱮ ᱵᱷᱟᱜᱤᱭᱟᱜ ᱠᱚᱫᱚ ᱵᱟᱝ ᱦᱩᱭᱩᱜ ᱠᱟᱱᱟ
ᱦᱳᱭ ᱦᱳᱭ ᱮᱱᱠᱷᱟᱱ ᱫᱚ ᱚᱱᱠᱟ ᱫᱚᱼᱼ ᱚᱱᱟ ᱢᱟᱱᱮ ᱪᱮᱜ ᱤᱧ ᱞᱟᱹᱭᱟ? ᱢᱟᱱᱮ ᱮᱴᱟᱜ ᱡᱤᱱᱤᱥ ᱵᱩᱡᱷᱟᱹᱣᱜ ᱠᱟᱱᱟ ᱥᱮ ᱚᱱᱟ ᱫᱚ ᱥᱚᱢᱟᱡᱽ ᱨᱮᱭᱟᱜ ᱛᱚ ᱮᱠᱵᱟᱨᱮᱼᱼ ᱪᱮᱜ ᱜᱤ ᱵᱟᱠᱚ ᱨᱚᱲ ᱫᱟ ᱪᱮᱜ ᱜᱮ ᱵᱟᱠᱚ ᱤᱭᱟᱹᱭᱮᱫᱟ ᱦᱮᱸ ᱥᱮ ᱵᱟᱝ?
ᱢᱩᱭ ᱦᱳᱭ
ᱧᱮᱞᱛᱮ ᱮᱵᱟᱨᱮ ᱯᱨᱳᱜᱨᱟᱢ ᱦᱩᱭᱩᱜ ᱠᱟᱱᱟ ᱚᱱᱟᱼᱼ
ᱦᱮᱸ ᱞᱟᱹᱭ ᱢᱮ?
ᱞᱟᱹᱭ ᱤᱫᱤ ᱢᱮ?
ᱦᱮᱸ ᱚᱱᱠᱟ ᱜᱮ ᱱᱮᱛᱟᱨ ᱫᱚ ᱡᱟᱹᱥᱛᱤ ᱠᱟᱭᱛᱮ ᱡᱮᱢᱚᱱ ᱱᱚᱜᱼᱚᱭ ᱟᱨᱼᱼ ᱵᱟᱦᱟ ᱢᱟᱜᱢᱚᱸᱬᱮ ᱱᱚᱣᱟ ᱠᱚᱨᱮ ᱦᱚᱸ ᱧᱮᱞᱚᱜ ᱠᱟᱱᱟ ᱡᱮ ᱡᱟᱞᱮ ᱢᱟᱦᱟ ᱠᱚᱨᱮᱼᱼ ᱟᱹᱰᱤ ᱟᱭᱢᱟ ᱡᱟᱭᱜᱟ ᱠᱚᱨᱮᱜᱤ ᱛᱩᱢᱫᱟᱜ ᱴᱟᱢᱟᱠ ᱛᱮ ᱵᱟᱝ ᱮᱱᱮᱡ ᱥᱮᱨᱮᱧ ᱠᱟᱛᱮᱜᱼᱼ ᱚᱱᱟ ᱰᱤᱡᱮ ᱵᱚᱠᱥ ᱛᱮ ᱠᱚ ᱮᱱᱮᱡ ᱠᱟᱱᱟ᱾ ᱦᱚᱸ ᱱᱚᱝᱼᱠᱟᱱᱟᱜ ᱠᱚ ᱧᱮᱞᱚᱜ ᱠᱟᱱᱟ᱾ ᱦᱮᱞᱳ
ᱦᱮᱞᱳ?
ᱦᱮᱞᱳ
ᱟᱞᱤᱧᱟᱜ ᱨᱚᱲ ᱟᱸᱡᱚᱢᱚᱜ ᱠᱟᱱᱟ ᱥᱮ?